ᱦᱩᱸ ᱡᱚᱦᱟᱨ ᱜᱮ ᱜᱚᱢᱠᱮ
ᱦᱳᱭ ᱡᱚᱦᱟᱨ ᱜᱮ
ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ ᱟᱢᱜᱮ ᱚᱠᱟ ᱞᱮᱠᱟ ᱢᱮᱱᱟᱜ ᱟᱠᱟᱫ ᱢᱮᱭᱟ᱾
ᱦᱮᱸ ᱤᱧᱦᱚᱸ ᱱᱟᱯᱟᱭ ᱵᱟᱲᱟ ᱜᱮ ᱱᱤᱛᱚᱜ ᱫᱚ ᱩᱱᱟᱹᱜ ᱜᱟᱱ ᱱᱟᱯᱟᱭ ᱫᱚ ᱵᱟᱝ ᱜᱚᱨᱚᱢ ᱦᱤᱥᱟᱹᱵ ᱛᱮᱫᱚ ᱵᱟᱠᱷᱟᱡ ᱫᱚ ᱱᱟᱯᱟᱭ ᱵᱟᱲᱟ ᱜᱮ᱾
ᱦᱳᱭ
ᱟᱯᱮ ᱥᱮᱱᱟᱜ ᱜᱚᱨᱚᱢ ᱫᱚ ᱪᱮᱫ ᱞᱮᱠᱟ᱾
ᱟᱞᱮᱥᱮᱫ ᱫᱚ ᱦᱚᱞᱟ ᱫᱚᱭ ᱫᱟᱜ ᱞᱮᱫ ᱛᱟᱦᱮᱸᱫ ᱦᱚᱞᱟ ᱦᱩᱰᱩᱨ ᱵᱤᱡᱽᱞᱤ ᱟᱛᱮᱫ ᱟᱨ ᱛᱮᱦᱮᱧ ᱫᱚ ᱟᱹᱰᱤ ᱡᱳᱨ ᱡᱟᱨᱟᱞ ᱡᱟᱨᱟᱞ ᱥᱤᱛᱩᱝ ᱠᱟᱫᱟ᱾ ᱟᱫᱚ ᱟᱯᱮ ᱥᱮᱫ ᱟᱯᱮ ᱥᱮᱫ ᱫᱚ ᱫᱟᱜ ᱡᱟᱹᱯᱩᱫ ᱚᱠᱟ ᱞᱮᱠᱟ
ᱟᱞᱮᱥᱮᱫ ᱫᱚ ᱫᱟᱜ ᱡᱟᱹᱯᱩᱫ ᱫᱚ ᱞᱟᱦᱟᱛᱮ ᱦᱩᱭ ᱵᱟᱲᱟᱭᱮᱱᱟ ᱱᱤᱛᱚᱜ ᱦᱚᱞᱟ ᱢᱟᱫᱷᱮᱨ ᱠᱷᱚᱡ ᱫᱚ ᱵᱟᱭ ᱫᱟᱜ ᱡᱟᱹᱲᱤ ᱠᱟᱫ ᱞᱮᱭᱟ ᱛᱚᱵᱮ ᱮᱠᱫᱚᱢ ᱦᱚᱞᱟ ᱦᱚᱸ ᱟᱹᱰᱤ ᱡᱟᱹᱥᱛᱤ ᱥᱤᱛᱩᱝ ᱟᱹᱭᱠᱟᱹᱣ ᱮᱱᱟ
ᱟᱨ ᱛᱮᱦᱮᱧ ᱫᱚ ᱜᱩᱢᱟᱴ ᱫᱟᱭ ᱛᱮᱦᱮᱧ ᱫᱚ ᱵᱟᱭ ᱥᱤᱛᱩᱝ ᱟᱞᱮ ᱠᱟᱱᱟ᱾ ᱨᱤᱢᱤᱞ ᱟᱠᱟᱫᱟᱭ ᱢᱮᱱᱠᱷᱟᱱ ᱟᱹᱰᱤ ᱡᱳᱨ ᱜᱚᱨᱚᱢ ᱵᱩᱡᱷᱟᱹᱜ ᱠᱟᱱᱟ᱾
ᱦᱳᱭ ᱟᱪᱪᱷᱟ ᱟᱯᱮᱥᱮᱫ ᱫᱚ ᱪᱟᱥ ᱵᱟᱥ ᱫᱚ ᱪᱮᱫ ᱠᱚ ᱦᱩᱭ ᱵᱟᱲᱟᱜ ᱠᱟᱱᱟ ᱱᱤᱛᱚᱜ ᱨᱚᱦᱚᱭ ᱠᱚ ᱛᱤᱱ ᱥᱟᱸᱜᱤᱧ
ᱟᱨ ᱨᱚᱦᱚᱭ ᱠᱚᱫᱚ ᱱᱤᱛᱚᱜ ᱫᱚ ᱟᱹᱣᱨᱤᱭᱟᱜ-ᱟ ᱢᱮᱱᱠᱷᱟᱱ ᱞᱟᱹᱴᱩ ᱫᱟᱜ ᱵᱟᱝ ᱛᱮᱫᱚ ᱦᱩᱭ ᱮᱨ ᱟᱯᱷᱚᱨ ᱠᱚᱫᱚ ᱦᱩᱭ ᱠᱟᱱᱟ᱾ ᱵᱟᱹᱭᱦᱟᱹᱲ ᱠᱚᱨᱮᱱᱟᱜ ᱫᱚ ᱜᱟᱱ ᱠᱟᱱᱟ ᱞᱟᱹᱴᱩ ᱫᱟᱜ ᱞᱮᱠᱷᱟᱡ ᱫᱚ ᱨᱚᱦᱚᱭ ᱠᱚ ᱫᱷᱩᱨᱟᱹᱜ ᱵᱟᱲᱟ ᱦᱩᱭᱩᱜ-ᱟ
ᱟᱨ ᱥᱚᱵᱡᱤ ᱪᱟᱥ ᱠᱚ ᱢᱮᱱᱛᱮᱫᱚ ᱱᱤᱛᱚᱜ ᱫᱚ ᱚᱱᱟ ᱢᱟᱱᱮ ᱪᱟᱵᱟ ᱦᱮᱡ ᱟᱠᱟᱱ ᱞᱮᱠᱟ ᱜᱮ ᱵᱷᱤᱱᱰᱤ ᱠᱚ ᱨᱚᱦᱚᱭ ᱵᱟᱲᱟ ᱦᱩᱭ ᱠᱟᱱᱟ ᱵᱮᱸᱜᱟᱲ ᱠᱚ ᱚᱱᱟ ᱠᱚ
ᱱᱤᱛᱳᱜ ᱫᱚ ᱟᱫᱚ ᱟᱞᱮᱫᱚ ᱥᱮᱨᱢᱟ ᱫᱟᱜ ᱵᱷᱚᱨᱥᱟ ᱜᱮᱛᱚ
ᱦᱮᱸ ᱥᱮᱨᱢᱟ ᱜᱮ ᱵᱟᱭ ᱡᱟᱹᱲᱤ ᱟᱵᱚᱱ ᱠᱷᱟᱱ ᱨᱚᱦᱚᱭ ᱦᱟᱸᱜ ᱵᱟᱝ
ᱦᱮᱸ ᱦᱳᱭ ᱨᱚᱦᱚᱭ ᱨᱮᱱᱟᱜ ᱫᱮᱨᱤᱜ ᱠᱟᱱ ᱵᱩᱡᱩᱜ ᱠᱟᱱ ᱱᱤᱭᱟᱹᱵᱟᱨ ᱫᱚ ᱦᱳᱭᱛᱳ ᱮᱠᱴᱩ ᱱᱟᱜ ᱛᱟᱭᱱᱚᱢᱚᱜ ᱜᱮᱭᱟ᱾
ᱦᱳᱭ ᱟᱞᱮ ᱥᱮᱫ ᱦᱚᱸ ᱱᱚᱜ-ᱚᱭ ᱨᱚᱦᱚᱭ ᱠᱚᱫᱚ ᱟᱹᱣᱨᱤᱜ-ᱟ ᱱᱚᱣᱟ ᱫᱟᱜ ᱵᱷᱚᱨᱥᱟ ᱜᱮ ᱢᱮᱱᱟᱜ ᱟᱠᱟᱫ ᱞᱮᱭᱟ ᱟᱪᱪᱷᱟ ᱟᱯᱮ ᱥᱮᱫ ᱫᱚ ᱱᱚᱣᱟ ᱥᱮᱨᱢᱟ ᱨᱮ ᱛᱤᱱ ᱡᱮᱠᱷᱟ ᱠᱚ ᱪᱟᱥ ᱜᱮᱭᱟ?
ᱮ ᱦᱩᱲᱩ ᱫᱚ ᱢᱤᱫ ᱡᱚᱠᱷᱚᱱ ᱜᱮᱠᱚ ᱪᱟᱥ ᱮᱫᱟ ᱛᱚᱵᱮ ᱦᱚᱜ-ᱚᱭ ᱩᱛᱩ ᱛᱤᱠᱮ ᱠᱚᱫᱚ ᱠᱚ ᱨᱚᱦᱚᱭ ᱵᱟᱲᱟᱭ ᱜᱮᱭᱟ ᱡᱟᱦᱟᱸᱭᱟᱜ ᱠᱚᱫᱚ ᱫᱟᱜ ᱨᱮᱱᱟᱜ ᱢᱮᱱᱟᱜ ᱛᱟᱠᱚᱣᱟ ᱥᱩᱵᱤᱫᱟ ᱠᱚ ᱞᱟᱹᱴᱩ ᱵᱟᱸᱫᱷ ᱠᱚ ᱢᱮᱱᱟᱜ ᱛᱟᱠᱚᱣᱟ ᱩᱱᱠᱩ ᱠᱚᱫᱚ ᱠᱚ ᱨᱚᱦᱚᱭ ᱵᱟᱲᱟᱭ ᱜᱮᱭᱟ ᱠᱮᱱᱮᱞ ᱠᱚ ᱢᱮᱱᱟᱜ-ᱟ ᱠᱮᱱᱮᱞ ᱥᱩᱨ ᱠᱚᱨᱮᱜ ᱡᱩᱫᱤ ᱡᱟᱦᱟᱸᱭᱟᱜ ᱠᱷᱮᱛ ᱠᱚ ᱛᱟᱦᱮᱱᱟ ᱛᱟᱦᱚᱞᱮ ᱩᱱᱠᱩ ᱠᱚᱫᱚ ᱠᱚ ᱨᱚᱦᱚᱭ ᱵᱟᱲᱟᱭ ᱜᱮᱭᱟ ᱦᱤᱱᱟᱹᱱᱤᱭᱟᱹ ᱡᱟᱦᱟᱱᱟᱜ ᱜᱮ ᱢᱟ ᱱᱤᱛᱚᱜ ᱡᱮᱢᱚᱱ ᱢᱤᱫᱵᱟᱨ ᱠᱚᱫᱚ ᱢᱟᱨᱤᱪ ᱮᱢᱟᱱ ᱠᱚᱦᱚᱸ ᱠᱚ ᱨᱚᱦᱚᱭ ᱟᱠᱟᱫᱟ ᱾
ᱦᱳᱭᱸ ᱟᱞᱮᱥᱮᱫ ᱦᱚᱸ ᱚᱱᱟ ᱠᱚᱦᱚᱸ ᱵᱮᱸᱜᱟᱲ ᱠᱚ ᱱᱚᱣᱟ ᱠᱚᱦᱚᱸ ᱠᱚ ᱪᱟᱥ ᱟᱠᱟᱫ ᱜᱮᱭᱟ ᱾
ᱦᱳᱭ ᱦᱳᱭ
ᱟᱪᱪᱷᱟ ᱟᱯᱮ ᱥᱮᱫ ᱫᱚ ᱱᱚᱣᱟ ᱟᱢᱵᱟᱵᱚᱛᱤ ᱯᱚᱨᱚᱵᱽ ᱪᱮᱫ ᱞᱮᱠᱟ ᱯᱮ ᱢᱟᱱᱟᱣ ᱠᱮᱜ
ᱟᱢᱵᱟᱵᱚᱛᱤ ᱯᱚᱨᱚᱵᱽ ᱫᱚ ᱢᱟᱱᱟᱣ ᱢᱮᱱᱛᱮᱫᱚ ᱡᱚᱢ ᱥᱩᱢᱩᱝ ᱜᱮ-ᱞᱮ ᱢᱟᱱᱟᱣ ᱠᱮᱫᱟ ᱾ ᱡᱚᱢ ᱥᱩᱢᱩᱝ ᱢᱮᱱᱛᱮᱫᱚ ᱡᱮᱢᱚᱱ ᱥᱮᱛᱟᱜ ᱠᱷᱚᱱ ᱜᱮ ᱜᱮᱡ ᱜᱩᱨᱤᱡ ᱯᱷᱟᱨᱪᱟ ᱠᱟᱛᱮᱫ ᱨᱮᱭᱟᱲ ᱩᱢ ᱥᱟᱯᱷᱟ ᱠᱟᱛᱮᱫ᱾ ᱚᱲᱟᱜ ᱨᱮ ᱠᱤᱪᱷᱩ ᱫᱩᱞ ᱜᱤᱰᱤ ᱵᱟᱲᱟ ᱠᱟᱛᱮᱫ ᱛᱟᱨᱯᱚᱨᱮ ᱟᱹᱭᱩᱵ ᱵᱮᱨ ᱫᱚᱞᱮ ᱯᱤᱴᱷᱟᱹ ᱞᱟᱴᱷᱟ ᱠᱮᱫᱟ᱾ ᱩᱞᱯᱷᱚ ᱠᱟᱱᱴᱷᱟᱲ ᱠᱚ ᱡᱚᱢ ᱵᱟᱲᱟ ᱠᱟᱛᱮᱫ ᱞᱮ, ᱪᱟᱵᱟ ᱠᱟᱫᱟ᱾
ᱦᱳᱭ ᱟᱞᱮ ᱥᱮᱫ ᱦᱚᱸ ᱚᱱᱠᱟ ᱜᱮ ᱦᱩᱭᱩᱜᱼᱟ ᱟᱫᱚ ᱥᱮᱫᱟᱭ ᱦᱟᱯᱲᱟᱢ ᱠᱚᱠᱚ ᱞᱟᱹᱭᱟ ᱪᱮᱛᱟ ᱚᱱᱟ ᱟᱢᱵᱟᱵᱚᱛᱤ ᱫᱤᱱ ᱨᱮᱫᱚ ᱚᱛ ᱠᱚ ᱵᱟᱠᱚ ᱩᱰᱟᱹᱜᱼᱟ ᱟᱨ ᱵᱟᱝᱠᱚ ᱱᱟᱦᱮᱞ ᱛᱮ ᱵᱟᱝᱠᱚ ᱥᱤᱭᱼᱟ᱾ ᱦᱳᱭ ᱱᱚᱣᱟ ᱠᱚ ᱱᱚᱣᱟ ᱠᱚ ᱟᱯᱮ ᱥᱮᱫ ᱱᱚᱝᱠᱟᱱᱟᱜ ᱦᱩᱭ ᱵᱟᱲᱟᱜ ᱜᱮᱭᱟ?
ᱦᱩᱭ ᱵᱟᱲᱟ ᱫᱚ ᱤᱱᱟᱹ ᱦᱤᱞᱳᱜ ᱫᱚ ᱵᱟᱝᱠᱚ ᱢᱮᱱᱟᱠᱚ ᱱᱟᱦᱮᱞ ᱫᱚ ᱵᱟᱠᱚ ᱥᱤᱭᱟ ᱾
ᱦᱳᱭ᱾
ᱟᱢᱵᱟᱵᱚᱛᱤ ᱦᱤᱞᱳᱜ ᱫᱚ᱾ ᱟᱨ ᱮᱴᱟᱜᱟᱜ ᱠᱟᱹᱢᱤ ᱠᱚᱫᱚ ᱠᱚ ᱠᱟᱹᱢᱤ ᱜᱮ ᱨᱮᱦᱚᱸ ᱢᱟᱱᱮ ᱱᱟᱦᱮᱞ ᱥᱤ ᱠᱚᱫᱚ ᱢᱮᱱ ᱠᱚ ᱚᱱᱟ ᱡᱟᱦᱟᱸ ᱞᱟᱵᱷ ᱦᱩ ᱡᱟᱦᱟᱸ ᱫᱚᱵᱮᱱ ᱢᱮᱱᱮᱫ ᱵᱩᱰᱟᱹᱜ ᱟᱫᱚ ᱚᱱᱟ ᱠᱚᱫᱚ ᱵᱟᱝᱠᱚ ᱠᱟᱹᱢᱤᱭᱟ ᱤᱱᱟ ᱦᱤᱞᱳᱜ ᱫᱤᱱ ᱫᱚ᱾
ᱟᱯᱮ ᱥᱮᱫ ᱫᱚ ᱯᱚᱨᱚᱵᱽ- ᱯᱩᱱᱟᱹᱭ ᱠᱚᱫᱚ ᱪᱮᱫ ᱠᱚ ᱦᱩᱭ ᱵᱟᱲᱟᱜ ᱜᱮᱭᱟ?
ᱯᱚᱨᱚᱵᱽ ᱠᱚᱫᱚ ᱢᱮᱱᱛᱮᱫᱚ ᱚᱱᱠᱟᱱ ᱞᱟᱹᱴᱩ ᱯᱚᱨᱚᱵᱽ ᱫᱚ ᱱᱚᱣᱟ ᱤᱭᱟᱹ ᱦᱩᱭᱩᱜ ᱛᱟᱞᱮᱭᱟ ᱪᱷᱟᱛᱟ ᱡᱟᱦᱟᱸ ᱫᱚ ᱛᱚ ᱱᱚᱸᱰᱮᱱᱟᱜ ᱡᱚᱛᱚ ᱠᱷᱚᱡ ᱢᱟᱨᱟᱝ ᱯᱟᱛᱟ ᱢᱮᱱᱛᱮᱫᱚ ᱢᱤᱫᱴᱮᱱ ᱫᱚ ᱪᱷᱟᱛᱟ ᱠᱚ ᱢᱮᱛᱟᱜᱼᱟ ᱟᱨ ᱤᱱᱠᱟᱹ ᱫᱚ ᱢᱤᱫᱴᱤᱡ ᱫᱤᱥᱚᱢ ᱡᱟᱦᱮᱨ ᱦᱩᱭᱩᱜ ᱛᱟᱞᱮᱭᱟ᱾
ᱦᱳᱭ ᱟᱪᱪᱷᱟ ᱚᱱᱟ ᱵᱟᱦᱟ ᱠᱚ ᱢᱟᱜ ᱢᱚᱬᱮ ᱠᱚ ᱱᱚᱜᱼ ᱚᱱᱟ ᱠᱚ ᱠᱚ ᱡᱟᱦᱟᱸ ᱢᱮᱱᱟᱜ ᱛᱟᱵᱚᱱᱟ ᱞᱟᱠᱪᱟᱨ
ᱛᱟᱵᱚᱱ ᱜᱮᱭᱟ ᱚᱱᱟ ᱠᱚᱢᱟ ᱢᱮᱱᱟᱜ ᱜᱮᱛᱟᱵᱚᱱᱟ, ᱚᱱᱟ ᱢᱟ ᱦᱩᱭᱩᱜᱩᱜ ᱜᱮᱛᱟᱵᱚᱱᱟ ᱦᱮᱸ ᱵᱟᱝ᱾
ᱦᱳᱭ᱾ ᱱᱚᱣᱟ ᱠᱚᱨᱮ ᱫᱚᱢ ᱥᱮᱞᱮᱫ ᱵᱟᱲᱟ ᱟᱠᱟᱱ ᱜᱮᱭᱟ ᱥᱮ?
ᱥᱮᱞᱮᱫ ᱵᱟᱲᱟ ᱢᱮᱱ ᱛᱮᱫᱚ ᱚᱱᱠᱟ ᱵᱷᱟᱵᱛᱮ ᱥᱮᱞᱮᱫ ᱫᱚ ᱳᱭ ᱥᱮᱱ ᱜᱮ, ᱧᱮᱞ ᱵᱟᱲᱟ ᱠᱚᱜᱮ᱾
ᱦᱳᱭ᱾
ᱵᱟᱦᱟ ᱥᱚᱨᱦᱟᱭ ᱠᱚᱦᱚᱸ ᱧᱮᱞ ᱵᱟᱲᱟ ᱥᱮᱱ ᱠᱟᱛᱮᱜ ᱡᱟᱦᱮᱨ ᱠᱚᱨᱮ ᱞᱮ ᱡᱚᱦᱟᱨ ᱵᱟᱲᱟᱭᱟ ᱟᱞᱮ ᱫᱚ ᱱᱚᱰᱮ ᱡᱟᱦᱮᱨ ᱢᱟᱱᱮ ᱵᱟᱦᱟ ᱨᱮᱫᱚ ᱠᱷᱩᱵ ᱞᱮ ᱢᱟᱱᱟᱣᱟ ᱟᱨᱠᱤ᱾
ᱥᱚᱦᱚᱨᱟᱭ ᱨᱮᱦᱚ ᱞᱮ ᱢᱟᱱᱟᱭᱟ ᱵᱟᱝ ᱫᱚ ᱵᱟᱝ᱾ ᱥᱚᱦᱚᱨᱟᱭ ᱨᱮᱦᱚᱸ ᱞᱮ ᱢᱟᱱᱟᱭᱟ ᱛᱚᱵᱮ ᱱᱤᱛᱚᱜ ᱫᱚ ᱦᱩᱭᱩᱜ ᱠᱟᱱᱟ ᱢᱤᱫ ᱥᱟᱶ ᱛᱮᱜᱮ ᱦᱩᱭᱩᱜ ᱠᱟᱱ ᱛᱟᱵᱳᱱᱟ ᱥᱮ, ᱚᱱᱟᱛᱮ ᱥᱚᱨᱚᱦᱟᱭ ᱠᱚᱨᱮᱜ ᱫᱚ ᱦᱚᱯᱚᱱ ᱮᱨᱟ ᱡᱟᱶᱟᱭ ᱜᱚᱢᱠᱮᱛ ᱠᱚ ᱵᱟᱠᱚ ᱥᱮᱴᱮᱨ ᱫᱟᱲᱮᱭᱟᱜ ᱠᱟᱱ ᱛᱮ ᱫᱚ ᱠᱟᱹᱴᱤᱡ ᱨᱟᱹᱥᱠᱟᱹ ᱛᱮ ᱠᱚᱢᱚᱜ ᱠᱟᱱᱟ᱾
ᱚ ᱟᱯᱮ ᱥᱮᱫ ᱫᱚ ᱱᱚᱜᱼᱚᱭ ᱞᱟᱹᱭ ᱠᱮᱫ ᱢᱟᱱᱮ ᱥᱚᱨᱦᱟᱹᱭ ᱟᱨ ᱥᱟᱠᱨᱟᱛ ᱫᱚ ᱢᱤᱫ ᱥᱟᱣ ᱛᱮ ᱜᱮ ᱦᱩᱭᱩ ᱚᱜᱮᱭᱟ ᱵᱟᱝ?
ᱦᱮᱸ ᱥᱟᱠᱨᱟᱛ ᱫᱚ ᱢᱤᱫ ᱥᱟᱣ ᱛᱮᱜᱮ ᱦᱩᱭᱩᱜᱼᱟ, ᱥᱚᱨᱚᱦᱹᱟᱭ ᱫᱚ ᱱᱤᱛᱚᱜ ᱫᱚ ᱟᱞᱮ ᱫᱚ ᱡᱟᱦᱟᱸ ᱫᱤᱥᱚᱢ ᱨᱮᱱᱟᱜ ᱡᱟᱦᱟᱸ ᱦᱩᱭᱩᱜᱼᱟ ᱫᱤᱥᱚᱢ ᱨᱮᱱᱟᱜ ᱥᱚᱨᱦᱟᱹᱭ ᱥᱟᱶ ᱠᱷᱚᱡ ᱫᱚ ᱟᱞᱮᱫᱚ ᱵᱟᱨ ᱫᱤᱱᱞᱮ ᱛᱟᱭᱱᱚᱢᱚᱜ ᱠᱟᱱᱟ, ᱢᱤᱫ ᱵᱟᱨ ᱠᱚᱨᱮᱫ ᱫᱚ ᱯᱮ ᱫᱤᱱ ᱠᱚ ᱛᱟᱭᱱᱚᱢᱚᱜᱼᱟ, ᱚᱠᱟ ᱠᱚᱨᱮᱫ ᱫᱚ ᱚᱱᱟ ᱥᱟᱶᱛᱮ ᱛᱮᱠᱚ ᱯᱟᱨᱚᱢᱟ ᱦᱚ ᱟᱠᱟᱟᱜ ᱠᱟᱱᱟ ᱥᱮ᱾
ᱦᱳᱭ ᱾
ᱟᱞᱮ ᱥᱮᱫ ᱫᱚ ᱛᱟᱦᱚᱞᱮ ᱦᱚᱯᱚᱱ ᱮᱨᱟ ᱡᱟᱶᱟᱭ ᱜᱚᱢᱠᱮ ᱠᱚᱦᱚ ᱵᱟᱠᱚ ᱦᱤᱡᱩᱜᱼᱟ ᱢᱤᱫ ᱵᱟᱨ ᱫᱤᱱ ᱞᱟᱦᱟ ᱛᱟᱭᱚᱢᱱ ᱚᱱᱛᱮ ᱢᱮᱱᱟᱜᱼᱟ ᱚᱲᱟᱜ ᱨᱮᱱᱟᱜ ᱠᱟᱹᱢᱤ ᱵᱟᱹᱜᱤ ᱠᱟᱛᱮᱫ ᱫᱚ ᱪᱤᱠᱟᱹᱧ ᱪᱟᱞᱟᱜᱼᱟ᱾
ᱦᱳᱭ ᱟᱪᱪᱷᱟ ᱮᱱᱮᱡ ᱮᱱᱮᱡᱼᱼ ᱠᱚ ᱮᱱᱮᱡ ᱠᱚᱨᱮ ᱫᱚ ᱮ ᱱᱚᱝᱠᱟ ᱥᱮᱨᱮᱧ ᱠᱚᱢ ᱵᱟᱲᱟᱭ ᱜᱮᱭᱟ᱾
ᱮᱱᱮᱡ ᱮᱱᱮᱡ ᱥᱮᱨᱮᱧ ᱠᱚᱫᱚ ᱵᱟᱹᱧ ᱵᱟᱲᱟᱭ ᱪᱤᱠᱟᱹᱼᱟ ᱵᱟᱹᱧ ᱵᱟᱲᱟᱭᱟ ᱢᱮᱱᱛᱮᱫᱚ ᱮᱱᱮᱡ ᱫᱚ ᱮᱠᱷᱚᱱᱚ ᱵᱟᱹᱧ ᱥᱟᱵᱼᱼ ᱛᱤᱥ ᱦᱚᱸ ᱵᱟᱹᱧ ᱥᱮᱱ ᱵᱟᱲᱟ ᱟᱠᱟᱫ ᱠᱚᱣᱟᱹᱧ ᱛᱚᱵᱮ ᱵᱟᱹᱧ ᱥᱟᱵ ᱵᱟᱲᱟ ᱟᱠᱟᱱᱟ᱾
ᱦᱳᱭ
ᱟᱫᱚ ᱥᱮᱨᱮᱧ ᱠᱚᱦᱚᱸ ᱱᱮᱛᱟᱨ ᱫᱚ ᱚᱱᱠᱟ ᱫᱚ ᱥᱚᱦᱨᱟᱭ ᱠᱚᱦᱚᱸ ᱚᱱᱠᱟ ᱫᱚ ᱠᱩᱞᱦᱤ ᱛᱮ ᱵᱟᱠᱚ ᱫᱟᱲᱟᱱᱟ ᱠᱚ ᱥᱮ᱾ ᱡᱮᱻ ᱥᱚᱸᱜᱮᱛᱮ ᱥᱟᱵ ᱞᱮᱱᱠᱟᱱᱡ ᱥᱮ ᱮᱱᱮᱡ ᱞᱮᱱᱠᱟᱱᱡ ᱛᱚᱵᱮ ᱠᱤᱪᱷᱩ ᱥᱮᱨᱮᱧ ᱠᱚᱦᱚᱸ ᱪᱮᱫᱚᱜᱼᱟ ᱟᱫᱚ ᱚᱱᱮᱼ ᱠᱩᱞᱦᱤ ᱛᱟᱠᱚ ᱡᱚᱠᱷᱚᱱ ᱦᱟᱸᱟᱜ ᱠᱚ ᱫᱟᱬᱟ ᱟᱬᱜᱚᱭᱮᱫ ᱥᱚᱨᱟᱭ ᱮᱱᱮᱡ ᱛᱮᱧ ᱴᱩᱠᱩ ᱡᱮᱴᱩᱠᱩ ᱥᱮᱨᱮᱧ ᱟᱸᱡᱚᱢ ᱠᱮᱫ ᱠᱮᱫᱟᱭ ᱤᱱᱟᱹ ᱴᱩᱠᱩ ᱜᱮ ᱟᱸᱡᱚᱢᱼᱼ
ᱦᱳᱭ ᱟᱪᱪᱷᱟ ᱱᱚᱜᱼᱚᱭ ᱥᱚᱨᱦᱟᱭ ᱥᱚᱨᱦᱟᱭ ᱫᱚ ᱟᱯᱮ ᱥᱮᱫ ᱫᱚ ᱛᱤᱱᱟᱹᱜ ᱫᱤᱱᱼᱼ ᱠᱚ ᱢᱟᱱᱟᱣ ᱜᱮᱭᱟ ᱱᱚᱣᱟ ᱥᱚᱨᱦᱟᱹᱭ᱾
ᱥᱚᱨᱦᱟᱹᱭ ᱢᱟ ᱢᱚᱬᱮ ᱥᱤᱧ ᱢᱚᱬᱮ ᱧᱤᱫᱟᱹ ᱠᱟᱱ ᱛᱟᱵᱚᱱᱟ ᱠᱟᱛᱷᱟ ᱨᱮᱢᱟ᱾
ᱦᱳᱭ
ᱱᱤᱛᱚᱜ ᱨᱮᱱᱟᱜ ᱱᱤᱛᱚᱜ ᱨᱮᱱᱟᱜ ᱥᱤᱪᱩᱭᱮᱥᱚᱱ ᱢᱮᱱ ᱛᱮ ᱫᱚ ᱩᱱᱟᱹᱜ ᱫᱤᱱ ᱫᱚ ᱵᱟᱝᱵᱚᱱ ᱢᱟᱱᱟᱣᱫᱟ ᱟᱨ ᱩᱱᱟᱹᱜ ᱫᱤᱱ ᱦᱚᱲ ᱦᱚᱸ ᱵᱟᱝᱠᱚ ᱥᱚᱢᱚᱡᱚᱜ ᱠᱟᱱᱟ ᱮᱱᱮᱡ ᱥᱮᱨᱮᱧ ᱞᱟᱹᱜᱤᱫ ᱡᱮ ᱚᱱᱟ ᱨᱮᱜᱮᱤᱧ ᱛᱟᱦᱮᱱᱟ᱾
ᱦᱚ ᱦᱳᱭ
ᱱᱚ ᱱᱚᱠᱟ ᱠᱟᱹ ᱛᱟᱦᱮᱸ ᱠᱟᱱᱟ ᱛᱟᱦᱚᱞᱮ ᱵᱟᱨ ᱫᱤᱱ ᱫᱚ ᱦᱮᱸ ᱜᱮ ᱵᱟᱨ ᱫᱤᱱ ᱫᱚ ᱦᱮ ᱜᱮ ᱚ ᱛᱟᱣᱠᱚ ᱨᱟᱹᱥᱠᱟᱹᱭᱮᱫ ᱜᱮᱭᱟ ᱠᱚ
ᱦᱳᱭ
ᱦᱮᱸ ᱟᱨ ᱱᱮᱛᱟᱨ ᱫᱚ ᱟᱞᱮ ᱥᱮᱫ ᱫᱚ ᱮᱠᱫᱚᱢ ᱢᱟᱱᱮ ᱦᱟᱹᱰᱤ ᱯᱟᱹᱨ ᱠᱚᱫᱚ ᱟ ᱟᱹᱛᱩ ᱨᱮᱦᱚᱸ ᱫᱚᱦᱚ ᱠᱚ ᱵᱚᱱᱫᱚ ᱠᱟᱫᱟ ᱥᱩᱫᱷᱩ ᱚᱱᱟ᱾ ᱫᱩᱞ ᱜᱤᱰᱤ ᱥᱩᱢᱩᱝ ᱜᱮ ᱟᱨ ᱧᱩ ᱠᱟᱛᱮᱫ ᱚᱱᱠᱟ᱾ ᱚᱱᱠᱟ ᱫᱚᱢᱮ ᱜᱚᱜ ᱵᱟᱲᱟᱭ ᱤᱭᱟᱹ ᱵᱟᱲᱟᱜᱼᱟ ᱚᱱᱠᱟᱫᱚ ᱢᱟᱱᱟᱣ ᱢᱟᱱᱟ ᱜᱮᱭᱟ ᱟᱞᱮ ᱱᱚᱰᱮ ᱫᱚ ᱚᱱᱟ ᱦᱚᱛᱮᱫ ᱛᱮ ᱫᱚ᱾ ᱱᱤᱛᱳᱜ ᱫᱚ ᱢᱟᱱᱮ ᱮᱱᱮᱡ ᱥᱮᱨᱮᱧ ᱨᱟᱹᱥᱠᱟᱹ ᱠᱚᱦᱚᱸ ᱠᱚᱢ ᱤᱫᱤᱜ ᱠᱟᱱᱟ᱾
ᱦᱳᱭ ᱱᱤᱛᱳᱜ ᱦᱚᱸᱜᱼᱚᱭ ᱟᱵᱚᱼᱼ ᱥᱚᱢᱟᱡ ᱨᱮ ᱧᱮᱞᱚᱜ ᱠᱟᱱᱟ ᱵᱟᱝᱢᱟᱜᱼ ᱦᱟᱺᱰᱤ ᱯᱟᱹᱣᱨᱟᱹ ᱧᱩ ᱠᱟᱛᱮᱫ ᱜᱮ ᱮᱸᱻ ᱢᱟᱹᱱᱢᱤ ᱦᱚᱸ ᱢᱟᱹᱱᱢᱤ ᱵᱟᱠᱚ ᱩᱨᱩᱢᱮᱫ ᱠᱚᱣᱟ ᱡᱟᱦᱟᱸ ᱟᱵᱚᱣᱟᱜ᱾ ᱵᱚᱸᱜᱟ ᱧᱩᱛᱩᱢ ᱵᱚᱱ ᱮᱢᱟ ᱠᱚ ᱠᱟᱱᱟ ᱪᱚᱰᱚᱨ ᱠᱚ ᱡᱟᱦᱟ ᱱᱟᱜ ᱠᱚ ᱟᱫᱚ ᱚᱱᱟ ᱦᱚᱸ ᱚᱱᱟ ᱠᱚᱫᱚ ᱟᱵᱚ ᱦᱚᱸᱵᱚᱱ ᱡᱟᱦᱟᱸ ᱛᱤᱱᱟᱹᱜᱼᱼ ᱢᱮᱱᱟᱜᱼᱟ ᱚᱱᱠᱟ ᱫᱩᱞ ᱜᱟᱹᱰᱤ ᱚᱱᱟ ᱫᱚᱵᱚᱱ ᱧᱩᱭ ᱜᱮᱭᱟ ᱟᱫᱚ ᱟᱫᱚ ᱧᱩ ᱵᱟᱨᱛᱤ ᱵᱟᱲᱛᱤ ᱞᱮᱱ ᱠᱷᱟᱱ ᱟᱫᱚ ᱚᱱᱟ ᱫᱚ ᱦᱮᱸ ᱨᱳᱜ ᱟᱡᱟᱨ ᱨᱮᱵᱚᱱ ᱯᱟᱲᱟᱜᱼᱟ᱾
ᱦᱳᱭ ᱨᱳᱜᱽ ᱟᱡᱟᱨ ᱠᱷᱚᱱ ᱢᱟᱨᱟᱝ ᱦᱩᱭᱩᱜ ᱠᱟᱱᱟ ᱟᱹᱞᱤᱧᱟᱜ ᱢᱮᱱ ᱫᱚ ᱨᱳᱜᱽ ᱟᱡᱟᱨ ᱠᱷᱚᱱ ᱢᱟᱲᱟᱝ ᱦᱩᱭᱩᱜ ᱠᱟᱱᱟ ᱧᱩ ᱠᱟᱛᱮᱫ ᱦᱚᱲ ᱵᱟᱵᱚᱱ ᱩᱨᱩᱢᱚ᱾
ᱦᱮᱸ ᱚᱠᱚᱭ ᱚᱠᱚᱭ ᱥᱟᱹᱜᱟᱹᱭᱟᱱ ᱚᱠᱚᱭᱼᱮ ᱦᱩᱭᱩᱜ ᱟᱭ᱾ ᱦᱮᱸ ᱵᱟᱵᱚᱱ ᱩᱨᱩᱢ ᱠᱚᱣᱟ ᱟᱹᱛᱷᱟᱹᱲᱤ ᱨᱚᱲ ᱯᱟᱨᱚᱢ ᱱᱚᱝᱠᱟᱱᱟᱜ ᱠᱚ ᱦᱩᱭᱩᱜ ᱜᱮᱭᱟ᱾
ᱟᱨ ᱚᱱᱟ ᱠᱷᱟᱹᱛᱤᱨ ᱛᱮ ᱱᱤᱛᱚᱜ ᱧᱮᱞᱚᱜ ᱠᱟᱱᱟ ᱱᱚᱜᱼᱚᱭ ᱦᱟᱹᱰᱤ ᱯᱟᱹᱣᱨᱟᱹ ᱡᱩᱫᱤᱼᱼ ᱢᱟᱱᱮ ᱟᱞᱮ ᱫᱚ ᱫᱩᱞᱜᱤᱨᱤ ᱥᱩᱢᱩᱝ ᱜᱮᱠᱚ ᱢᱮ ᱟᱠᱟᱫ ᱨᱮᱦᱚᱸ ᱢᱤᱫᱴᱤᱡ ᱦᱚᱲᱤᱧ ᱧᱩᱭ ᱠᱮᱫ ᱩᱱᱤ ᱫᱚ ᱟᱨ ᱵᱟᱝᱼᱼ ᱱᱟᱦᱟᱜ ᱵᱮᱱ ᱢᱟᱱᱟᱣ
ᱦᱳᱭ
ᱫᱟᱲᱮᱭᱟᱜ ᱦᱳᱭᱥᱮ ᱟᱛᱳ ᱨᱮᱫᱚ ᱯᱟᱛᱟ ᱯᱚᱨᱚᱵᱽ ᱫᱚ ᱟᱞᱮ ᱫᱚᱦᱚ ᱚᱱᱠᱟ ᱢᱟᱱᱟ ᱜᱮ ᱛᱮᱫᱚ ᱟᱨ ᱡᱚᱫᱤ ᱛᱟᱦᱮᱸᱱᱟ ᱵᱮᱱ ᱩᱱᱫᱚ ᱴᱷᱤᱠ ᱜᱮ ᱩᱱᱫᱚ ᱫᱚᱢᱮ ᱨᱟᱹᱥᱠᱟᱹ ᱩᱱᱫᱚ ᱯᱮ ᱫᱤᱱ ᱯᱩᱱ ᱫᱤᱱ ᱫᱷᱟᱹᱨᱤᱡ ᱠᱚ ᱮᱱᱮᱡ ᱠᱟᱱᱜᱮ ᱩᱱᱫᱚ ᱦᱟᱜ ᱚᱠᱚᱭ ᱦᱚᱸ ᱵᱟᱝ ᱠᱚ ᱢᱮᱱᱟ ᱡᱮ ᱵᱮᱠᱟᱨ ᱨᱮᱱᱟᱜᱼᱼ ᱥᱚᱢᱚᱭ ᱪᱟᱞᱟᱜ ᱠᱟᱱᱟ ᱥᱮ ᱪᱮᱫ ᱚᱱᱠᱟ ᱫᱚ, ᱱᱤᱛᱳᱜ ᱫᱚᱠᱚ ᱢᱮᱱᱟ ᱫᱷᱩᱨ ᱵᱮᱠᱟᱨ ᱨᱮᱱᱟᱜ ᱥᱚᱢᱚᱭ ᱪᱟᱞᱟᱜ ᱠᱟᱱᱟ ᱚᱱᱠᱟ ᱠᱟᱛᱷᱟ ᱱᱤᱛᱳᱜ ᱫᱚᱠᱚ ᱨᱚᱲᱟ ᱧᱩ ᱞᱮᱠᱷᱟᱡ ᱜᱮ ᱩᱱᱫᱚ ᱨᱟᱹᱥᱠᱟᱹ ᱛᱩᱫᱩᱜ-ᱟ ᱧᱩ ᱞᱮᱠᱷᱟᱡ ᱜᱮ ᱨᱟᱹᱥᱠᱟᱹ ᱦᱩᱭᱩᱜ-ᱟ ᱟᱨ ᱵᱟᱝ ᱧᱩ ᱞᱮᱠᱷᱟᱡ ᱫᱚ ᱨᱟᱹᱥᱠᱟᱹ ᱫᱚ ᱵᱟᱝ ᱦᱩᱭᱩᱜ-ᱟ ᱦᱮᱸ
ᱦᱮᱸ ᱟᱵᱚ ᱢᱟ ᱦᱚᱜ-ᱚᱭ, ᱡᱚᱠᱷᱚᱱ ᱵᱚᱱ ᱧᱩᱭᱟ ᱱᱚᱜ-ᱚᱭ ᱧᱩ ᱡᱚᱠᱷᱚᱱ ᱫᱚ, ᱞᱟᱡ ᱯᱮᱨᱮᱡ ᱵᱚᱱ ᱧᱩ ᱡᱚᱢᱟ ᱟᱨ ᱨᱳᱜᱽ ᱟᱡᱟᱨ ᱛᱮᱵᱚᱱ ᱯᱟᱲᱟᱣ ᱞᱮᱱᱠᱷᱟᱱ ᱩᱱ ᱫᱚ ᱦᱟᱸᱜ ᱟᱫᱚ ᱟᱵᱚ ᱥᱟᱱᱛᱟᱲ ᱢᱟ ᱠᱟᱹᱣᱰᱤ ᱟᱹᱨᱤ ᱥᱮᱫ ᱛᱮᱦᱚᱸ ᱵᱚᱱ ᱞᱤᱪᱟᱹᱲ ᱧᱚᱜ ᱜᱮᱭᱟ ᱟᱫᱚ ᱩᱱ ᱚᱠᱛᱚ ᱧᱮᱞᱚᱜ-ᱟ ᱠᱟᱣᱰᱤ ᱦᱚᱸ ᱵᱟᱵᱚᱱ ᱡᱚᱜᱟᱲ ᱫᱟᱲᱮᱭᱟᱜ-ᱟ ᱟᱫᱚ ᱡᱟᱦᱟᱸ ᱠᱷᱟᱹᱛᱤᱨ ᱧᱮᱞᱚᱜ-ᱟ ᱡᱟᱦᱟᱸᱭ, ᱚᱱᱠᱟ ᱨᱳᱜᱽ ᱟᱡᱟᱨ ᱨᱮ ᱯᱟᱲᱟᱣ ᱠᱚᱜ-ᱟᱭ ᱟᱫᱚ ᱩᱱᱤ ᱫᱚ ᱵᱟᱵᱚᱱ ᱵᱟᱧᱪᱟᱣ ᱛᱤᱭᱳᱜ ᱫᱟᱲᱮ
ᱪᱤᱠᱟᱹᱜ ᱦᱮᱸ ᱟᱵᱚᱣᱟᱜ ᱫᱚ ᱚᱱᱠᱟ ᱠᱟᱹᱣᱰᱤ ᱵᱟᱝ ᱛᱟᱦᱮᱸ ᱞᱮᱱᱠᱷᱟᱱ ᱫᱚ ᱪᱤᱠᱟᱹ ᱛᱮ ᱞᱟᱹᱴᱩ ᱞᱟᱹᱴᱩ ᱚᱱᱠᱟᱱ ᱡᱟᱭᱜᱟ ᱨᱮᱵᱚᱱ ᱩᱫᱩᱜ ᱮᱭᱟ ᱚᱱᱠᱟ ᱱᱟᱜ ᱵᱟᱝ ᱦᱩᱭᱩᱜ ᱛᱟᱵᱚᱱᱟ ᱥᱮ
ᱦᱩᱸ ᱦᱳᱭ
ᱟᱨ ᱚᱱᱟ ᱠᱷᱚᱡ ᱦᱚᱸ ᱢᱟᱨᱟᱝ ᱟᱵᱚᱣᱟᱜ ᱢᱟ ᱫᱚᱢᱮ ᱟᱸᱫᱷᱟ ᱯᱟᱹᱛᱭᱟᱹᱣ ᱢᱮᱱᱟᱜ ᱛᱟᱵᱚᱱᱟ,
ᱦᱮᱸ ᱟᱵᱚᱣᱟᱜ ᱥᱚᱢᱟᱡᱽ ᱨᱮ ᱱᱚᱜ-ᱚᱭ ᱧᱮᱞᱚᱜ ᱠᱟᱱᱟ ᱡᱟᱦᱟᱸᱭ, ᱮᱠᱴᱩᱠᱩ ᱵᱚᱭᱮᱥ ᱧᱚᱜ ᱮᱱ ᱛᱟᱵᱚᱱᱟ, ᱩᱱᱠᱩ ᱠᱚ ᱧᱮᱞᱚᱜ ᱠᱟᱱᱟ ᱵᱟᱹᱲᱛᱤ ᱠᱟᱭᱛᱮ ᱱᱚᱜ-ᱚᱭ ᱰᱟᱹᱱ ᱧᱩᱛᱩᱢ ᱛᱮ ᱦᱮᱸ ᱱᱚᱝᱠᱟ ᱠᱚ ᱦᱮᱱᱚᱥᱛᱟᱭᱮᱫ ᱠᱚ ᱛᱟᱵᱚᱱᱟ ᱟᱫᱚ ᱱᱚᱣᱟᱴᱟᱜ ᱛᱤᱱᱟᱹᱜ ᱮᱸ ᱪᱮᱫ ᱞᱮᱠᱟ ᱨᱮ ᱵᱷᱟᱜᱤ ᱦᱩᱭᱩᱜ, ᱠᱟᱱᱟ ᱱᱚᱣᱟ ᱟᱢᱟᱜ ᱢᱚᱱᱮᱛᱮ ᱪᱮᱫ ᱮ ᱞᱟᱹᱭᱟ ᱠᱟᱴᱤᱡ ᱮᱢᱞᱟᱹᱭ ᱞᱮᱠᱷᱟᱱ,
ᱤᱧᱟᱹᱜ ᱢᱚᱱᱮ ᱛᱤᱧ ᱢᱮᱱᱟ, ᱚᱱᱠᱟ ᱢᱮᱱᱫᱚ ᱟᱱᱠᱷᱟᱹᱭ ᱥᱮ ᱤᱭᱟᱹ ᱢᱮᱱ ᱠᱟᱛᱮᱫ ᱫᱚ ᱚᱱᱠᱟ ᱫᱚ ᱵᱟᱝ ᱴᱷᱤᱠ ᱠᱟᱱᱟ, ᱦᱚᱲ ᱟᱱᱠᱷᱟᱭ ᱫᱳᱥ ᱥᱮ ᱢᱮᱱ ᱥᱮ ᱚᱱᱟ ᱠᱚ ᱡᱤᱱᱤᱥ ᱟᱸᱫᱷᱟ ᱯᱟᱹᱛᱭᱟᱹᱣ, ᱛᱚᱵᱮ ᱢᱤᱫ ᱦᱤᱥᱟᱹᱵ ᱛᱮᱫᱚᱞᱤᱧ ᱢᱮᱱᱟ ᱦᱮᱸ ᱚᱱᱟ ᱠᱚ ᱟᱸᱫᱷᱟ ᱯᱟᱹᱛᱭᱟᱹᱣ ᱢᱤᱫᱴᱤᱡ ᱛᱟᱦᱮᱱ ᱜᱮᱭᱟ ᱠᱤᱪᱷᱩ ᱫᱚ ᱛᱟᱦᱮᱸᱱ ᱜᱮᱭᱟ, ᱛᱚᱵᱮ ᱩᱱᱟᱹᱜ ᱜᱟᱱ ᱱᱤᱛᱚᱜ ᱦᱚᱸ ᱡᱮ ᱯᱟᱹᱤᱞᱟᱜ ᱞᱮᱠᱟ ᱩᱱᱟᱹᱜ ᱜᱮᱵᱚᱱ ᱚᱨ ᱟᱹᱜᱩᱭᱟ ᱚᱱᱠᱟ ᱫᱚ ᱵᱟᱝ,
ᱦᱳᱭ ᱟᱸᱫᱷᱟ ᱯᱟᱹᱛᱭᱟᱹᱣ ᱢᱮᱱ ᱛᱮᱫᱚ ᱱᱚᱸᱰᱮ ᱫᱚ ᱦᱟᱜ ᱱᱚᱜ-ᱚᱭ ᱵᱚᱸᱜᱟ ᱛᱚ ᱟᱵᱚ ᱦᱮᱸ
ᱢᱮᱱ ᱵᱮᱱ ᱪᱮᱫ ᱟᱵᱮᱱ ᱵᱮᱱ
ᱞᱟᱹᱭᱫᱟᱹᱧ ᱱᱚᱜ-ᱚᱭ ᱞᱟᱹᱭ ᱫᱟᱞᱤᱧ ᱡᱮ ᱱᱚᱜ-ᱚᱭ ᱟᱸᱫᱷᱟ ᱯᱟᱹᱛᱭᱟᱹᱣ ᱮᱸ ᱡᱟᱦᱟᱸ ᱟᱵᱚ ᱢᱟ ᱵᱚᱸᱜᱟ ᱵᱩᱨᱩ ᱢᱮᱱᱟᱜ ᱟᱠᱟᱫ ᱠᱚ ᱛᱟᱵᱚᱱᱟ ᱠᱤᱱᱛᱩ, ᱢᱤᱫ ᱦᱚᱲ ᱵᱚᱭᱮᱥ ᱞᱮᱱᱠᱷᱟᱱ ᱩᱱᱤ ᱰᱟᱹᱱ ᱧᱩᱛᱩᱢ ᱠᱟᱛᱮᱜ ᱵᱩᱱ ᱚᱲᱟᱜ ᱠᱷᱚᱱ ᱵᱩᱱ ᱩᱰᱩᱠ, ᱜᱤᱰᱤ ᱠᱟᱭᱟ ᱵᱟᱦᱮᱨ ᱥᱮᱫ ᱟᱫᱚ ᱱᱚᱣᱟ ᱫᱚ, ᱱᱟᱯᱟᱭ ᱥᱚᱢᱟᱡᱽ ᱨᱮᱫᱚ ᱟᱵᱚᱣᱟᱜ ᱱᱟᱯᱟᱭ ᱢᱮᱫ ᱛᱮᱫᱚ ᱵᱟᱝ ᱧᱮᱞᱚᱜ-ᱟ ᱥᱮ,
ᱦᱩᱸ ᱱᱚᱣᱟ ᱫᱚ ᱠᱟᱹᱴᱤᱡ ᱵᱟᱹᱲᱤᱡ ᱜᱮᱵᱚᱱ ᱠᱟᱹᱢᱤᱭᱟ ᱱᱚᱣᱟ, ᱠᱚᱫᱚ ᱚᱱᱠᱟ ᱩᱪᱤᱛ ᱫᱚ ᱵᱟᱝ ᱠᱟᱱᱟ ᱡᱚᱛᱚ ᱦᱚᱲᱜᱮ ᱵᱚᱭᱮ ᱥᱚᱜ-ᱟ ᱵᱚᱱ ᱥᱮ ᱢᱤᱫ ᱥᱚᱢᱚᱭ ᱫᱚ,
ᱦᱮᱸ
ᱡᱚᱛᱚ ᱦᱚᱲ ᱦᱚᱲᱜᱮ ᱦᱮᱡ ᱟᱠᱟᱱᱟ ᱚᱱᱟ ᱢᱟᱱᱮ ᱢᱤᱫ ᱡᱚᱛᱚ ᱦᱚᱲ ᱜᱮ ᱪᱟᱞᱟᱜ ᱞᱟᱜᱟᱣ ᱟᱵᱚᱱᱟ ᱢᱮᱱᱠᱷᱟᱱ, ᱚᱱᱠᱟᱱ ᱠᱷᱟᱭᱤ ᱢᱮᱱᱫᱳᱥ ᱚᱱᱟ ᱡᱤᱱᱤᱥ ᱠᱚᱫᱚ ᱵᱟᱝ ᱠᱟᱱᱟ
ᱦᱳᱭ
ᱟᱨ ᱟᱸᱫᱷᱟ ᱯᱟᱹᱛᱭᱟᱹᱣ ᱢᱮᱱᱛᱮᱫᱚ ᱦᱚᱸᱜᱼᱚᱭ ᱢᱤᱫᱴᱤᱡ, ᱡᱮᱢᱚᱱ ᱵᱟᱹᱲᱤᱡ ᱱᱚᱡᱚᱨ ᱥᱮ ᱢᱤᱫᱴᱮᱱ ᱵᱷᱩᱛ ᱯᱨᱨᱮᱛ ᱾ ᱱᱚᱣᱟ ᱠᱚᱫᱚ ᱛᱟᱦᱮᱸᱱ ᱜᱮᱭᱟ ᱱᱚᱣᱟ ᱠᱚᱫᱚ ᱟᱛᱛᱟ ᱡᱤᱱᱤᱥ ᱛᱚ
ᱦᱮᱸ ᱦᱮᱸ ᱱᱚᱣᱟ ᱠᱚᱫᱚ ᱢᱮᱱᱟᱜ ᱟᱠᱟᱫ ᱜᱮᱭᱟ ᱢᱮᱱᱠᱷᱟᱱ ᱱᱚᱜ-ᱚᱝᱠᱟ ᱮ ᱮᱠᱴᱩ ᱵᱩᱰᱷᱤ ᱦᱚᱲ ᱱᱚᱝᱠᱟ ᱵᱚᱭᱮᱥ ᱮᱱᱟᱭ ᱟᱫᱚ ᱩᱱᱤ ᱵᱟᱵᱚᱱ ᱧᱮᱞ ᱫᱟᱲᱮᱭᱟᱭ ᱠᱟᱱᱟ ᱡᱚᱜᱚᱧ ᱡᱚᱛᱚᱧ ᱡᱚᱜᱟᱣ ᱟᱫᱚ ᱩᱱᱤ ᱚᱲᱟᱜ ᱠᱷᱚᱱ ᱵᱚᱱ ᱩᱰᱩᱜ ᱜᱚᱜ ᱠᱟᱫᱮᱭᱟ ᱾ ᱚᱠᱟ ᱫᱚ ᱟᱵᱚᱣᱟᱜ ᱥᱚᱢᱟᱡ ᱨᱮ ᱢᱤᱫᱴᱟᱝ ᱤᱯᱷᱮᱠᱴ ᱯᱟᱲᱟᱜ-ᱟ ᱦᱮᱸ ᱱᱚᱝᱠᱟ ᱵᱷᱟᱞᱤ ᱢᱮᱫ ᱛᱮᱫᱚ ᱵᱟᱝ ᱧᱮᱞᱚᱜ-ᱟ ᱥᱮ
ᱦᱩᱸ ᱛᱚᱵᱮ ᱚᱱᱠᱟ ᱫᱚ ᱟᱹᱞᱤᱧ ᱥᱮᱫ ᱫᱚ ᱚᱱᱠᱟ ᱫᱚ ᱵᱟᱹᱱᱩᱜ ᱟᱠᱟᱫᱟ ᱾ ᱡᱩᱫᱤ ᱢᱚᱱᱮ ᱠᱟᱜ ᱵᱮᱱ ᱡᱟᱦᱟᱸᱭ ᱧᱮᱞᱚᱜ ᱠᱟᱱ ᱜᱮᱭᱟ ᱛᱚᱵᱮ ᱱᱤᱛᱚᱜ ᱫᱚ ᱧᱮᱞᱚᱜ ᱠᱟᱱ ᱜᱮᱭᱟ ᱠᱤᱢᱤᱱ ᱟᱨ ᱦᱟᱱᱦᱟᱨ ᱢᱚᱫᱽᱫᱷᱮ ᱡᱟᱦᱟᱸ ᱫᱚ ᱢᱤᱫᱴᱮᱱ ᱵᱟᱝ ᱠᱚ ᱢᱤᱫ ᱛᱮᱫᱚ ᱵᱟᱝ ᱠᱚ ᱛᱟᱦᱮᱱ ᱫᱟᱲᱮᱭᱟᱜ ᱠᱟᱱᱟ᱾ ᱛᱟᱯᱟᱢ ᱠᱷᱟᱯᱟᱹᱨᱤ ᱦᱩᱭᱩᱜ ᱠᱟᱱᱟ ᱦᱮᱸᱥᱮ ᱚᱱᱟ ᱠᱷᱮᱛᱨᱮ ᱫᱚᱠᱚ ᱵᱷᱤᱱᱟᱹᱜ ᱠᱟᱱᱟ ᱠᱚ ᱾ ᱢᱤᱫᱴᱤᱡ ᱦᱚᱯᱚᱱᱮ ᱛᱟᱦᱮᱱ ᱵᱟᱨᱭᱟ ᱦᱚᱯᱚᱱᱮ ᱛᱟᱦᱮᱱ ᱚᱱᱟ ᱠᱚ ᱧᱮᱞᱚᱜ ᱠᱟᱱᱟ ᱚᱱᱟ ᱠᱚ ᱫᱤᱠ ᱫᱚ ᱦᱩᱭᱩᱜ ᱠᱟᱱᱟ᱾ ᱛᱚ ᱟᱞᱮ ᱱᱚᱛᱮ ᱫᱚ ᱚᱱᱠᱟ ᱫᱚ ᱮᱠᱷᱳᱱᱳ ᱵᱟᱝ ᱦᱩᱭ ᱵᱟᱲᱟ ᱠᱟᱱᱟ ᱥᱮ ᱵᱟᱹᱞᱤᱧ ᱚᱱᱠᱟ ᱠᱚᱢ ᱜᱮ ᱟᱸᱡᱚᱢ ᱟᱠᱟᱱᱟ ᱡᱮ ᱰᱟᱹᱱ ᱢᱮᱱ ᱛᱮ ᱢᱤᱫ ᱦᱚᱲ ᱠᱚ ᱤᱭᱟᱹ ᱮ ᱠᱟᱱᱟ ᱵᱷᱤᱱᱟᱹ ᱮ ᱠᱟᱱᱟ ᱟᱛᱩ
ᱦᱳᱭ ᱞᱟᱹᱭᱫᱟᱹᱧ ᱟᱹᱰᱤ ᱢᱚᱡᱽ ᱦᱮᱞᱳ
ᱦᱳᱭ
ᱦᱮᱸ ᱚᱠᱛᱚ ᱦᱩᱭ ᱤᱫᱤᱭᱱᱟ ᱟᱨ ᱟᱹᱰᱤ ᱢᱚᱸᱡᱽ ᱵᱩᱡᱷᱟᱹᱣ ᱮᱱᱟ ᱟᱢ ᱥᱟᱞᱟᱜ ᱨᱚᱲ ᱠᱟᱛᱮ ᱾ ᱟᱨᱦᱚᱸ ᱱᱚᱝᱠᱟ ᱨᱚᱯᱚᱲ ᱦᱩᱭᱩᱜ-ᱟ ᱦᱟᱸᱜ ᱟᱫᱚ ᱢᱟ ᱛᱟᱦᱚᱞᱮ ᱢᱩᱪᱟᱹᱫ ᱨᱮ ᱡᱚᱦᱟᱨ ᱾